ᱡᱚᱦᱟᱨ ᱜᱮ
ᱡᱚᱦᱟᱨ ᱜᱮ ᱜᱚᱝᱠᱮ
ᱪᱮᱫ ᱞᱮᱠᱟ ᱢᱮᱱᱟᱜ ᱵᱟᱲᱟ ᱢᱮᱭᱟ᱾
ᱱᱟᱯᱟᱭ ᱜᱮ ᱢᱤᱱᱟᱹᱧᱟ ᱟᱢᱜᱮ ᱪᱮᱫ ᱞᱮᱠᱟ ᱢᱮᱱᱟᱜ ᱢᱮᱭᱟ᱾
ᱤᱧ ᱦᱚᱸ ᱱᱟᱯᱟᱭ ᱵᱟᱲᱟ ᱜᱮ ᱛᱮᱦᱮᱧ ᱫᱚ ᱪᱮᱫ ᱠᱚᱢ ᱡᱚᱢ ᱠᱮᱫᱟ
ᱱᱚᱜᱼᱚᱭ ᱟᱹᱭᱩᱵ ᱵᱤᱨ ᱟᱨᱠᱤ ᱥᱤᱸᱡᱳ ᱠᱚ ᱥᱚᱨᱵᱚᱛ ᱦᱩᱭ ᱞᱮᱱᱟ ᱛᱮᱤᱦᱤᱧ ᱜᱟᱯᱟ ᱫᱚ ᱫᱟᱨᱮ ᱠᱚᱨᱮᱜ ᱥᱤᱭᱳ ᱧᱟᱢᱚᱜ ᱠᱟᱱᱟ ᱛᱚ ᱟᱫᱚ ᱚᱱᱟᱜᱮ ᱡᱚᱢ ᱦᱩᱭᱱᱟ᱾
ᱦᱳᱭ
ᱦᱮᱸ
ᱟᱫᱚ ᱱᱤᱛᱚᱜ ᱫᱚ
ᱟ
ᱱᱤᱛᱚᱜ ᱫᱚ ᱥᱤᱸᱡᱳ ᱠᱚ ᱠᱟᱹᱴᱤᱡ ᱜᱟᱨᱠᱟᱫ ᱧᱚᱜ ᱠᱟᱱᱟ ᱫᱟᱨᱮ ᱠᱚᱨᱮ ᱥᱟᱠᱟᱢ ᱥᱟᱜᱮᱱᱚᱜ ᱚᱱᱟ ᱛᱚ ᱟᱨᱚ ᱱᱟᱣᱟ ᱡᱚ ᱦᱟᱜ ᱦᱤᱡᱩᱜᱼᱟ ᱚᱱᱟ ᱥᱤᱵᱤᱞ ᱛᱮᱫ ᱦᱟᱸᱜ ᱠᱟᱹᱴᱤᱡ ᱠᱚᱢᱚᱜ ᱠᱟᱱᱟ ᱟᱨ ᱠᱟᱹᱴᱤᱡ ᱢᱟᱲᱟᱝ ᱧᱚᱜ ᱠᱷᱟᱱ ᱟᱨᱚ ᱥᱤᱵᱤᱞ ᱡᱟᱹᱥᱛᱤ ᱛᱟᱦᱮᱸ ᱠᱟᱱᱟ
ᱡᱟᱹᱥᱛᱤ ᱛᱟᱦᱮᱸ ᱠᱟᱱᱟ ᱟᱫᱚ ᱥᱤᱸᱡᱳ ᱫᱚ ᱛᱤᱦᱤᱧ ᱜᱟᱯᱟ ᱱᱚᱜᱼᱚᱭ ᱡᱟᱭ ᱥᱤᱛᱩᱝ ᱮᱫᱟ ᱚᱱᱟᱨᱮ ᱥᱚᱨᱵᱚᱛ ᱞᱮᱠᱷᱟᱱ ᱥᱚᱨᱵᱚᱛ ᱠᱟᱛᱮ ᱧᱩ ᱞᱮᱠᱷᱟᱱ ᱠᱟᱹᱢᱤ ᱨᱮᱜᱮ ᱞᱟᱜᱟᱜ ᱟ ᱛᱚ᱾ ᱦᱚᱲᱢᱚ ᱦᱚᱸ ᱴᱷᱟᱱᱰᱟ ᱛᱟᱦᱮᱸᱱᱟ ᱦᱚᱸ ᱚᱱᱟ ᱠᱷᱟᱹᱛᱤᱨ ᱛᱮ᱾
ᱟᱹᱛᱳ ᱚᱲᱟᱜ ᱨᱮᱱᱟᱜ ᱡᱚᱢᱟᱜ ᱡᱟᱦᱟᱸᱞᱮᱠᱟ ᱦᱚᱲᱢᱚ ᱵᱮᱥ ᱵᱮᱥ ᱛᱟᱦᱮᱸᱱᱟ ᱚᱱᱠᱟ ᱫᱚ ᱵᱟᱡᱟᱨ ᱨᱮᱱᱟᱜ ᱡᱚᱢᱟᱜ ᱨᱮᱫᱚ ᱧᱟᱢᱚᱜᱼᱟ
ᱵᱟᱝ ᱧᱟᱢᱚᱜᱼᱟ ᱟᱪᱪᱷᱟ ᱠᱤᱫᱩᱵ ᱟᱲᱟᱜ ᱠᱚ ᱢᱟᱴᱷᱟ ᱟᱲᱟᱜ ᱠᱚᱫᱚ ᱯᱮ ᱛᱤᱠᱤ ᱵᱟᱲᱟᱭᱟ ᱥᱮ ᱵᱟᱝ
ᱠᱤᱫᱩ ᱟᱲᱟᱜ ᱟᱨ ᱢᱟᱴᱷᱟ ᱟᱲᱟᱜ ᱫᱚ ᱱᱚᱜᱼᱚᱭ ᱵᱩᱨᱩ ᱠᱚᱨᱮ ᱦᱚᱸ ᱱᱮᱛᱟᱨ ᱫᱚ ᱩᱱᱟᱹᱜ ᱵᱟᱝ ᱧᱟᱢᱚᱜ ᱠᱟᱱᱟ
ᱦᱮᱸ ᱟᱫᱚ ᱵᱤᱨ ᱵᱩᱨᱩ ᱦᱚᱸ ᱩᱡᱟᱹᱲ ᱚᱜ ᱠᱟᱱᱟ ᱛᱚ ᱢᱟᱱᱮ ᱯᱟᱹᱦᱤᱞ ᱞᱮᱠᱟ ᱛᱚ ᱵᱟᱹᱱᱩᱜ ᱟᱥᱮ ᱦᱮᱸ
ᱦᱮᱸ ᱚᱱᱟ ᱦᱚᱸ ᱠᱟᱱᱟ ᱵᱤᱨ ᱵᱩᱨᱩ ᱩᱡᱟᱹᱲ ᱚᱜ ᱠᱟᱱᱟ ᱟᱨ ᱱᱮᱛᱟᱨ ᱦᱚᱲ ᱠᱚᱣᱟᱜ ᱢᱤᱫᱴᱮᱱ ᱦᱮᱣᱟ ᱦᱩᱭ ᱠᱟᱱᱟ ᱡᱮ ᱱᱚᱜ-ᱚᱭ ᱫᱟᱨᱮ ᱥᱟᱠᱟᱢ ᱧᱩᱨᱦᱟᱹᱶ ᱞᱮᱱᱠᱷᱟᱱ ᱜᱮ ᱵᱩᱨᱩ ᱨᱮ ᱢᱤᱫ ᱪᱷᱚᱴ ᱠᱚ ᱥᱮᱸᱜᱮᱞ ᱟᱜ ᱠᱟᱱᱟ ᱫᱷᱚᱨᱟᱣᱟᱜ ᱠᱟᱱᱟ ᱵᱩᱨᱩ ᱨᱮ ᱟᱫᱚ ᱚᱱᱟ ᱦᱚᱛᱮᱡ ᱛᱮ ᱚᱱᱮ ᱠᱤᱫᱩᱜ ᱟᱲᱟᱜ ᱢᱟᱴᱷᱟ ᱟᱲᱟᱜ
ᱚᱱᱟ ᱠᱚᱫᱚ ᱵᱟᱝ ᱧᱟᱢᱚᱜ ᱠᱟᱱᱟ
ᱚᱱᱟ ᱠᱚᱫᱚ ᱟᱫᱚ ᱵᱟᱝ ᱧᱟᱯᱟᱢ ᱠᱟᱱᱟ᱾
ᱦᱳᱭ ᱚᱱᱟ ᱥᱟᱶ ᱥᱟᱶ ᱛᱮ ᱚᱱᱟ ᱵᱩᱨᱩ ᱨᱮ ᱥᱮᱸᱜᱮᱞ ᱫᱷᱚᱨᱟᱣ ᱠᱷᱟᱹᱛᱤᱨ ᱚᱱᱟ ᱩᱫ ᱯᱩᱴᱠᱟᱹ ᱠᱚᱦᱚᱸ ᱠᱚᱢᱚᱜ ᱠᱟᱱᱟ
ᱦᱳᱭ᱾ ᱩᱫ ᱯᱩᱴᱠᱟᱹ ᱠᱚ ᱠᱚᱢᱚᱜ ᱠᱟᱱᱟ ᱡᱤᱵᱽ ᱡᱤᱭᱟᱹᱞᱤ ᱠᱚ ᱢᱟᱱᱮ ᱠᱟᱹᱴᱤᱡ ᱠᱟᱹᱴᱤᱡ ᱪᱮᱸᱬᱮ ᱪᱩᱯᱲᱤ ᱠᱚ ᱩᱱᱠᱩ ᱠᱚ ᱠᱚ ᱪᱟᱵᱟᱜ ᱠᱟᱱᱟ
ᱮᱠᱫᱚᱢ
ᱦᱮᱸ
ᱟᱪᱪᱷᱟ ᱵᱟᱲᱹᱜᱮ ᱨᱮᱭᱟᱜ ᱚᱱᱟ ᱟᱲᱟᱜ ᱥᱟᱠᱟᱢ ᱡᱟᱦᱟᱸ ᱫᱚ ᱥᱤᱨᱜᱤᱴᱤ ᱟᱲᱟᱜ ᱠᱟᱱᱟ ᱟᱲᱟᱜ ᱫᱷᱩᱴᱩ ᱟᱲᱟᱜ ᱠᱚ ᱠᱷᱟᱯᱨᱟ ᱟᱲᱟᱜ ᱠᱚ ᱚᱱᱟ ᱚᱱᱟ ᱠᱚᱫᱚ ᱯᱮ ᱛᱤᱠᱤ ᱵᱟᱲᱟᱭᱮᱭ-ᱟ ᱥᱮ ᱵᱟᱝ
ᱛᱤᱠᱤ ᱫᱚ ᱛᱤᱠᱤ ᱜᱮ ᱟᱫᱚ ᱱᱤᱛᱚᱜ ᱫᱚᱦᱟᱸᱜ ᱛᱚ ᱟᱹᱣᱨᱤᱭᱟᱜ-ᱟ ᱱᱚᱜᱼᱚᱸᱭ ᱦᱟᱸᱜ ᱱᱚᱣᱟ ᱡᱷᱮᱸᱴ ᱵᱚᱸᱜᱟ ᱯᱟᱨᱚᱢ ᱞᱮᱱᱠᱷᱟᱱ ᱜᱮ ᱠᱟᱱᱟ ᱟᱲᱟᱜᱚᱜ-ᱟ ᱥᱤᱨᱜᱤᱴᱤ ᱟᱲᱟᱜ ᱪᱩᱸᱰᱩᱜ ᱟᱲᱟᱜ ᱠᱷᱟᱯᱨᱟ ᱟᱲᱟᱜ ᱴᱷᱩᱭᱟᱹᱜ ᱟᱲᱟᱜ ᱟ ᱛᱟᱨᱯᱚᱨᱮ ᱦᱳᱭ ᱜᱟᱹᱰᱭᱟᱹ ᱫᱷᱟᱨᱮ ᱠᱚᱨᱮ ᱟᱨᱦᱚᱸ ᱜᱟᱨᱩᱱᱰᱤ ᱟᱲᱟᱜ ᱱᱤᱛᱚᱜ ᱡᱟᱦᱟᱸ ᱤᱭᱟᱹ ᱪᱟᱹᱞᱩᱜ ᱠᱟᱱᱟ ᱥᱚᱢᱚᱭ ᱪᱟᱹᱞᱩᱜ ᱱᱤᱛᱳᱜ ᱫᱚ ᱦᱟᱸᱜ ᱵᱟᱲᱜᱮ ᱨᱮᱱᱟᱜ ᱟᱲᱟᱜ ᱫᱚ ᱟᱹᱣᱨᱤᱭᱟᱜ-ᱟ᱾ ᱢᱮᱱᱠᱷᱟᱱ ᱚᱱᱟ ᱜᱟᱹᱰᱭᱟᱹ ᱥᱮ ᱯᱩᱠᱷᱨᱤ ᱠᱚᱨᱮ ᱠᱤᱢᱵᱟ ᱠᱷᱮᱛ ᱠᱚᱨᱮ ᱠᱟᱱᱛᱷᱟ ᱟᱲᱟᱜ ᱟᱨ ᱱᱚᱣᱟ ᱰᱟᱝᱨᱟ ᱠᱟᱴᱟ ᱦᱮᱸ ᱰᱟᱝᱨᱟ ᱠᱟᱴᱟ ᱟᱲᱟᱜ ᱟᱨ ᱡᱟᱦᱟᱸ ᱫᱚ ᱠᱤᱢᱟ ᱟᱲᱟᱜ ᱠᱚ ᱢᱮᱛᱟᱜ ᱠᱟᱱᱟ ᱡᱟᱦᱟᱸ ᱫᱚ ᱦᱟᱲᱦᱟᱫ ᱟᱲᱟᱜ ᱟᱹᱰᱤ ᱦᱚᱲ ᱠᱚ ᱢᱮᱱ ᱜᱮᱭᱟ ᱛᱚ ᱚᱱᱟ ᱠᱚᱜ ᱜᱮ ᱟᱲᱟᱜ ᱫᱟᱜ ᱢᱟᱹᱰᱤ ᱥᱚᱸᱜᱮ ᱡᱚᱢ ᱦᱩᱭᱩᱜ ᱠᱟᱱᱟ ᱦᱮᱸ
ᱟᱫᱚ ᱱᱚᱣᱟ ᱠᱚ ᱦᱮᱸ ᱱᱚᱣᱟ ᱠᱚ ᱡᱚᱢ ᱡᱚᱢ ᱠᱟᱛᱮ ᱦᱮᱸ ᱦᱚᱲᱢᱚ ᱠᱚ ᱱᱟᱯᱟᱭ ᱛᱟᱦᱮᱱᱟ ᱚᱱᱟ ᱠᱚᱫᱚ ᱵᱤᱱᱟᱹ ᱥᱟᱨ ᱪᱟᱥ ᱚᱠᱟ ᱨᱮᱭᱟᱜ ᱡᱤᱱᱤᱥ ᱠᱟᱱᱟ ᱥᱮ
ᱟᱨ ᱦᱚ ᱜᱤᱢᱦᱟᱹ ᱟᱲᱟᱜ ᱫᱚ ᱚᱱᱟ ᱠᱷᱚᱱ ᱜᱤᱢᱦᱟᱹ ᱟᱲᱟᱜ ᱫᱚ ᱛᱚ ᱟᱨᱚ ᱜᱩᱱᱟᱱᱹᱚᱜ ᱠᱟᱱ ᱜᱮᱭᱟ ᱚᱱᱟ ᱫᱚ ᱦᱟᱲᱦᱟᱫ ᱜᱮᱭᱟ ᱛᱚ ᱟᱨ ᱱᱤᱛᱳᱜ ᱡᱟ ᱯᱚᱨᱤᱢᱟᱱ ᱦᱚᱲ ᱠᱚᱠᱚ ᱥᱩᱜᱟᱨ ᱡᱟᱹᱥᱛᱤᱜ ᱠᱟᱱ ᱛᱟᱠᱚᱣᱟ ᱦᱮᱸ ᱚᱱᱟ ᱞᱟᱜ ᱠᱟᱛᱮ ᱡᱚᱢ ᱥᱩᱱᱩᱢ ᱵᱟᱝ ᱠᱟᱛᱮ ᱡᱩᱫᱤ ᱛᱤᱠᱤ ᱠᱮᱣ ᱜᱟᱱ ᱠᱟᱛᱮ ᱡᱩᱫᱤ ᱞᱟᱫ ᱠᱟᱛᱮ ᱡᱚᱢ ᱦᱩᱭᱩᱜᱼᱟ ᱥᱟᱠᱟᱢ ᱨᱮ ᱱᱤᱭᱟᱹ ᱴᱟᱭᱤᱢ ᱢᱩᱨᱩᱫ ᱥᱟᱠᱟᱢ ᱠᱚ ᱧᱟᱢᱚᱜ ᱜᱮᱭᱟ ᱛᱟᱦᱚᱞᱮ ᱟᱨᱦᱚᱸ ᱟᱹᱰᱤ ᱵᱟᱠᱤ ᱦᱮᱸ
ᱟᱫᱚ ᱟᱫᱚ ᱚᱱᱟ ᱠᱚ ᱟᱲᱟᱜ ᱡᱟᱦᱟᱸ ᱚᱱᱟᱨᱮ ᱵᱷᱤᱴᱟᱢᱤᱱ ᱢᱮᱱᱟᱜᱼᱟ ᱢᱮᱱᱫᱚ ᱡᱟᱦᱟᱸ ᱱᱤᱛᱚᱜ ᱪᱟᱥ ᱮᱫ ᱱᱚᱜᱼᱚᱭ ᱡᱟᱦᱟᱸ ᱜᱟᱹᱫᱷᱟᱹᱨᱤ ᱟᱲᱟᱜ ᱢᱮᱱ ᱢᱮ ᱯᱟᱞᱚᱝ ᱟᱲᱟᱜ ᱠᱚ ᱢᱮᱱᱢᱮ ᱟᱨ ᱮᱢᱟᱱ ᱡᱟᱦᱟᱸ ᱟᱲᱟᱜ ᱠᱚ ᱢᱮᱱᱟᱜᱼᱟ ᱡᱟᱦᱟᱸ ᱫᱚ ᱵᱟᱡᱟᱨ ᱨᱮ ᱠᱤᱨᱤᱧ ᱛᱮ ᱧᱟᱢᱚᱜ ᱠᱟᱱᱟ ᱥᱮ ᱦᱟᱴ ᱠᱚᱨᱮ ᱧᱟᱢ ᱟᱠᱷᱨᱤᱧ ᱛᱮ ᱚᱱᱟ ᱠᱚᱨᱮ ᱦᱮᱸ ᱚᱱᱟ ᱠᱚᱨᱮ ᱫᱚ ᱯᱩᱨᱟᱹ ᱥᱟᱨ ᱠᱚ ᱮᱢᱟᱜ ᱠᱟᱱᱟ ᱦᱮᱸ ᱯᱟᱹᱦᱤᱞ ᱞᱮᱠᱟ ᱚᱱᱟ ᱯᱩᱠᱷᱨᱤ ᱨᱮᱱᱟᱜ ᱠᱚ ᱯᱩᱨᱟ. ᱭ ᱟᱲᱟᱜ ᱫᱚ ᱱᱮᱛᱟᱨ ᱫᱚ ᱵᱟᱝ ᱧᱟᱯᱟᱢ ᱠᱟᱱᱟ ᱦᱮ ᱢᱟᱱᱮ ᱥᱟᱨᱫᱤᱭᱟᱹ ᱟᱥᱮᱜᱼᱟ ᱠᱷᱮᱛ ᱵᱟᱲᱜᱮ ᱨᱮ ᱟᱨ ᱚᱸᱰᱮ ᱠᱷᱚᱱ ᱠᱚ ᱥᱤᱫ ᱟᱹᱜᱩᱭᱮᱫᱼᱟ ᱟᱨ ᱚᱱᱟ ᱵᱟᱡᱟᱨ ᱨᱮᱠᱚᱼᱟ ᱦᱮᱸ ᱢᱮᱱᱠᱷᱟᱱ ᱚᱱᱟ ᱠᱷᱚᱱ ᱫᱚ ᱜᱟᱹᱰᱭᱟᱹ ᱯᱩᱠᱷᱨᱤ ᱨᱮ ᱡᱟᱦᱟᱸ ᱟᱲᱟᱜᱚᱜᱼᱟ ᱠᱩᱞᱢᱤ ᱚᱱᱟ ᱫᱚ ᱮᱠᱫᱚᱢ ᱯᱩᱨᱟᱹ
ᱚᱱᱟ ᱫᱚ ᱠᱷᱟᱹᱴᱤᱭᱟᱜ ᱛᱮᱫ ᱵᱚᱱ ᱧᱟᱢᱮᱫ ᱛᱟᱦᱮᱱᱟ ᱞᱟᱦᱟᱛᱮ ᱡᱟᱦᱟᱸ ᱜᱟᱹᱰᱭᱟᱹ ᱯᱩᱠᱷᱨᱤ ᱠᱚᱨᱮ ᱟᱲᱟᱜᱚᱜ ᱠᱟᱱ ᱛᱟᱦᱮᱱᱟ ᱚᱱᱟ ᱥᱤᱫ ᱠᱟᱛᱮ ᱡᱚᱢ ᱠᱟᱛᱮ ᱡᱟᱦᱟᱸ ᱜᱩᱱ
ᱦᱳᱭ
ᱡᱟᱦᱟᱸ ᱧᱟᱢᱚᱜ ᱠᱟᱱ ᱛᱟᱦᱮᱱᱟ ᱚᱱᱟ ᱫᱚ ᱠᱷᱟᱹᱴᱟᱜ ᱛᱮ ᱢᱮᱱᱠᱷᱟᱱ ᱱᱤᱛᱚᱜ ᱫᱚ ᱨᱟᱱ ᱡᱳᱨ ᱛᱮ ᱚᱱᱟ ᱟᱲᱟᱜ ᱠᱚ ᱟᱹᱰᱤ ᱞᱚᱜᱚᱱ ᱦᱟᱨᱟᱜ ᱠᱟᱱᱟ ᱟᱨ ᱵᱟᱡᱟᱨ ᱨᱮ ᱧᱟᱢᱚᱜ ᱠᱟᱱᱟ ᱥᱚᱢᱚᱭᱨᱮ ᱚᱥᱚᱢᱚᱭ ᱨᱮ ᱢᱮᱱᱫᱚ ᱡᱟᱦᱟᱸ ᱥᱤᱡᱤᱱ ᱥᱮ ᱵᱟᱝ ᱥᱤᱡᱮᱱ ᱨᱮᱦᱚᱸ ᱧᱟᱢᱚᱜ ᱠᱟᱱᱟ ᱢᱮᱱᱠᱷᱟᱱ ᱠᱟᱹᱢᱤ ᱨᱮᱫᱚ ᱦᱚᱲᱢᱚ ᱨᱮᱱᱟᱜ ᱠᱟᱹᱢᱤ ᱨᱮᱫᱚ ᱚᱱᱠᱟ ᱞᱮᱠᱟ ᱫᱚ ᱵᱟᱝ ᱞᱟᱜᱟᱜ ᱠᱟᱱᱟ ᱦᱮᱸ ᱟᱲᱟᱜ ᱢᱟᱵᱚᱱ ᱧᱟᱢ ᱮᱫᱟ ᱥᱟᱨᱟ ᱵᱚᱪᱷᱚᱨ ᱮᱱᱠᱷᱟᱱ
ᱱᱚᱣᱟ ᱟᱲᱟᱜ ᱥᱟᱠᱟᱢ ᱨᱮᱱᱟᱜ ᱱᱩᱱᱟᱹᱜ ᱛᱤᱱᱟᱹᱜ ᱜᱟᱱ ᱜᱩᱱ ᱦᱚᱛᱮᱡ ᱛᱮᱜᱮ ᱢᱩᱱᱜᱟᱹ ᱟᱲᱟᱜ ᱫᱚ ᱥᱩᱯᱟᱨ ᱯᱷᱩᱰ ᱢᱮᱱᱛᱮᱠᱚ ᱵᱟᱪᱷᱟᱣ ᱠᱮᱫᱼᱟ ᱢᱟᱱᱮ ᱢᱩᱱᱜᱟᱹ ᱟᱲᱟᱜ ᱨᱮᱱᱟᱜ ᱱᱤᱛᱚᱜ ᱱᱩᱱᱟᱹᱜ ᱪᱟᱹᱦᱤᱫᱟ ᱱᱩᱱᱟᱹᱜ ᱪᱟᱹᱦᱤᱫᱟ ᱢᱟᱱᱮ ᱱᱮᱥᱱᱮᱞ ᱢᱟᱨᱠᱮᱴ ᱠᱷᱚᱱ ᱯᱟᱨᱚᱢ ᱠᱟᱛᱮ ᱤᱱᱴᱟᱨᱱᱮᱥᱱᱮᱞ ᱢᱟᱨᱠᱮᱴ ᱢᱩᱱᱜᱟᱹ ᱟᱲᱟᱜ ᱨᱮᱱᱟᱜ ᱱᱤᱱᱟᱹᱜ ᱠᱚᱫᱚ ᱢᱩᱱᱜᱟᱹ ᱟᱲᱟᱜ ᱱᱤᱛᱚᱜ ᱠᱚ ᱥᱤᱫ ᱮᱫᱼᱟ ᱥᱤᱫ ᱠᱟᱛᱮ ᱠᱚ ᱛᱟᱥᱮ ᱨᱚᱦᱚᱲ ᱫᱟ ᱛᱟᱥᱮ ᱨᱚᱦᱚᱲ ᱠᱟᱛᱮ ᱚᱱᱟ ᱠᱚ ᱚᱱᱟ ᱨᱮᱱᱟᱜ ᱚᱱᱟ ᱰᱷᱤᱝᱠᱤ ᱨᱮ ᱞᱟᱹᱦᱩᱫᱽ ᱠᱮᱫᱟ ᱰᱷᱤᱝᱠᱤ ᱫᱚ ᱱᱮᱛᱟᱨ ᱪᱟᱵᱟ ᱦᱮᱡ ᱟᱠᱟᱱᱟ ᱡᱳᱫᱤᱭᱳ ᱢᱮᱱᱠᱷᱟᱱ ᱚᱱᱟ ᱢᱮᱥᱤᱱ ᱨᱮ ᱞᱟᱹᱦᱩᱫ ᱠᱟ ᱠᱟᱛᱮᱫ ᱨᱮᱦᱚᱸ ᱚᱱᱟ ᱯᱟᱣᱰᱟᱨ ᱠᱚ ᱵᱮᱱᱟᱣᱮᱫᱼᱟ ᱯᱟᱣᱰᱟᱨ ᱵᱮᱱᱟᱣ ᱠᱟᱛᱮᱫ ᱚᱱᱟ ᱵᱟᱡᱟᱨ ᱨᱮᱠᱚ ᱟᱠᱷᱨᱤᱧᱮᱫᱼᱟ ᱛᱟᱦᱞᱮ ᱠᱷᱟᱱ ᱚᱱᱟ ᱡᱟᱦᱟᱸ ᱢᱩᱱᱜᱟᱹ ᱟᱲᱟᱝ ᱨᱮᱱᱟᱜ ᱯᱟᱣᱰᱟᱨ ᱱᱤᱱᱟᱹᱜ ᱫᱟᱢ ᱠᱟᱱᱟ ᱱᱤᱱᱟᱹᱜ ᱫᱟᱢ ᱠᱟᱱᱟ ᱡᱟᱦᱟᱸ ᱫᱚ ᱟᱛᱳ ᱚᱲᱟᱜ ᱨᱮ ᱡᱟᱦᱟᱸ ᱨᱮᱫᱚ ᱮᱵᱮᱞ ᱮᱵᱮᱞ ᱜᱮᱭᱟ ᱚᱸᱰᱮ ᱨᱮᱱ ᱦᱚᱲ ᱚᱱᱟ ᱩᱭᱦᱟᱹᱨ ᱫᱚ ᱵᱟᱝᱠᱚ ᱧᱟᱢᱮᱜᱼᱟ ᱢᱩᱱᱜᱟᱹ ᱟᱲᱟᱜ ᱨᱮᱱᱟᱜ ᱩᱱᱟᱹᱜ ᱜᱚᱱᱚᱝ ᱦᱩᱭ ᱫᱟᱲᱮᱭᱟᱜᱼᱟ ᱟᱨ ᱢᱮᱱᱠᱷᱟᱱ ᱱᱚᱣᱟ ᱡᱟᱦᱟᱸᱭ ᱥᱩᱵᱤᱫᱷᱟ ᱵᱩᱜᱤ ᱡᱟᱦᱟᱸᱭ ᱠᱚ ᱵᱮᱵᱽᱥᱟᱭᱮᱫᱼᱟ ᱢᱩᱱᱜᱟᱹ ᱟᱲᱟᱜ ᱱᱤᱭᱮ ᱩᱱᱠᱩ ᱫᱚ ᱫᱮᱫᱟ ᱱᱚᱣᱟ ᱨᱮᱱᱟᱜ ᱯᱷᱟᱭᱫᱟ ᱩᱴᱷᱟᱹᱣ ᱡᱚᱱᱟᱜ ᱟᱹᱛᱳ ᱚᱲᱟᱜ ᱠᱷᱚᱱᱟᱜ ᱢᱩᱱᱜᱟᱹ ᱟᱲᱟᱜ ᱠᱚ ᱟᱹᱜᱩᱭᱮᱫᱼᱟ ᱠᱚᱢ ᱫᱟᱜ ᱦᱮᱸ ᱟᱨ ᱱᱚᱰᱮ ᱵᱤᱥᱤ ᱫᱟᱢ ᱛᱮᱠᱚ ᱟᱠᱷᱨᱤᱧ ᱦᱩᱭᱩᱜᱼᱟ ᱦᱮᱸ
ᱟᱛᱳ ᱚᱲᱟᱜ ᱨᱮᱱ ᱦᱚᱲ ᱟᱥᱚᱞ ᱥᱩᱵᱤᱫᱷᱟ ᱫᱚ ᱚᱱᱟ ᱫᱚ ᱵᱟᱝᱵᱚᱱ ᱦᱟᱛᱟᱣ ᱫᱟᱲᱮᱭᱟᱜ ᱠᱟᱱᱟ
ᱮᱠᱫᱚᱢ
ᱟᱵᱚ ᱫᱚ ᱡᱚᱢ ᱧᱩ ᱞᱮᱠᱟ ᱠᱷᱟᱹᱞᱤ ᱤᱱᱟᱹ ᱥᱚᱢᱚᱭ ᱴᱩᱠᱩᱱ ᱛᱮ ᱛᱤᱦᱤᱧ ᱫᱟᱜ ᱢᱟᱹᱲᱤ ᱥᱚᱸᱜᱮ ᱛᱮᱠᱤ ᱦᱩᱭᱱᱟ ᱤᱱᱟᱹ ᱴᱩᱠᱩᱱ ᱜᱮ ᱢᱮᱱᱠᱷᱟᱱ ᱚᱱᱟ ᱠᱷᱚᱱ ᱡᱮ ᱟᱜ ᱤᱱᱠᱟᱢ ᱜᱟᱱᱚᱜ ᱠᱟᱱᱟ ᱠᱟᱹᱣᱰᱤ ᱟᱨᱡᱟᱣ ᱜᱟᱱᱚᱜ ᱠᱟᱱᱟ ᱚᱱᱟᱴᱟᱜ ᱮ ᱯᱟᱱᱛᱷᱟ ᱨᱮᱫᱚ ᱵᱟᱝᱵᱚᱱ ᱵᱮᱵᱚᱦᱟᱨ ᱫᱟᱲᱮᱭᱟᱜ ᱠᱟᱱᱟ ᱦᱮᱸᱥᱮ ᱟᱵᱚ ᱱᱚᱜᱼᱚᱭ ᱵᱟᱦᱟ ᱢᱩᱱᱜᱟᱹ ᱵᱟᱦᱟᱢ ᱞᱟᱹᱭ ᱚᱱᱟᱦᱚᱸ ᱢᱤᱫ ᱚᱠᱛᱚ ᱩᱛᱩᱭ ᱫᱟᱠᱚ ᱛᱟᱨᱯᱚᱨᱮ ᱢᱩᱱᱜᱟᱹ ᱥᱩᱴᱤ ᱟᱲᱟᱜ ᱛᱟᱦᱚᱞᱮ ᱯᱮ ᱯᱮ ᱞᱮ ᱠᱟᱱ ᱡᱤᱱᱤᱥ ᱧᱟᱢᱚᱜ ᱠᱟᱱ ᱨᱮᱦᱚᱸ ᱠᱷᱟᱹᱞᱤ ᱟᱵᱚ ᱫᱚ ᱡᱚᱢ ᱥᱩᱢᱩᱝ ᱨᱮᱜᱮ ᱟᱛᱳ ᱚᱲᱟᱜ ᱨᱮᱫᱚ ᱥᱤᱢᱟ ᱵᱚᱫᱽᱫᱷᱚ ᱛᱟᱦᱮᱱ ᱠᱟᱱᱟ
ᱮᱠᱫᱚᱢ
ᱵᱟᱡᱟᱨ ᱥᱟᱦᱟᱨ ᱨᱮ ᱫᱤᱠᱩ ᱯᱩᱥᱤ ᱠᱚᱫᱚ ᱩᱱᱠᱩ ᱫᱚ ᱚᱱᱟ ᱠᱚ ᱵᱮᱣᱦᱟᱨ ᱠᱟᱛᱮᱫ ᱚᱰᱮᱸ ᱠᱷᱚᱱ ᱠᱟᱹᱣᱰᱤ ᱠᱚ ᱟᱨᱡᱟᱣ ᱮᱫᱟ
ᱦᱳᱭ ᱟᱨ ᱱᱚᱸᱰᱮ ᱱᱮᱛᱟᱨ ᱥᱤᱧ ᱟᱲᱟᱜ ᱫᱟᱨᱮ ᱠᱚᱦᱚᱸ ᱡᱮᱢᱚᱱ ᱟᱫ ᱤᱫᱤᱜ ᱠᱟᱱᱟ ᱥᱤᱧ ᱟᱲᱟᱜ ᱥᱳᱲᱮ ᱱᱤᱱᱟᱹᱜ ᱥᱤᱵᱤᱞᱟ ᱥᱮ ᱱᱤᱱᱟᱹᱜ ᱥᱤᱵᱤᱞᱟ ᱢᱤᱫ ᱫᱷᱟᱣᱢ ᱡᱚᱢ ᱞᱮᱠᱷᱟᱱ ᱠᱷᱟᱡ ᱥᱤᱧ ᱟᱲᱟᱜ ᱥᱳᱚᱲᱮ ᱟᱨᱦᱚᱸ ᱡᱚᱡᱚᱢ ᱥᱟᱱᱟᱣᱟ ᱟᱨᱚ ᱜᱤᱫᱽᱨᱟᱹ ᱦᱮᱲ ᱫᱟᱹᱞ ᱟᱨ ᱢᱮᱥᱟ ᱠᱟᱛᱮᱫ ᱠᱟᱹᱴᱤᱡ ᱪᱩᱞᱩᱝ ᱨᱟᱦᱮᱲ ᱫᱟᱹᱞ ᱢᱮᱥ ᱠᱟᱛᱮ ᱥᱚᱲᱮᱭᱟ ᱵᱟᱝ ᱱᱤᱱᱟᱹᱜ ᱥᱤᱵᱤᱞᱟ ᱵᱟᱝ ᱦᱮᱸ ᱢᱮᱱᱠᱷᱟᱱ ᱚᱱᱟ ᱨᱮᱱᱟᱜ ᱥᱤᱵᱤᱞ ᱮᱴᱟᱜ ᱡᱚᱢ ᱥᱟᱞᱟᱜ ᱠᱳᱱᱳ ᱛᱩᱞᱚᱱᱟ ᱜᱮ ᱵᱟᱝ ᱦᱩᱭ ᱫᱟᱲᱮᱭᱟᱜᱼᱟ
ᱟᱨ ᱚᱱᱟ ᱨᱮᱱᱟᱜ ᱜᱩᱱ ᱦᱚᱸ ᱤᱱᱟᱹᱜ ᱜᱮ ᱢᱮᱱᱟᱜᱼᱟ ᱠᱟᱨᱚᱱ ᱚᱱᱟᱨᱮ ᱠᱳᱱᱳ ᱥᱟᱨ ᱪᱟᱯᱟᱱ ᱜᱮ ᱵᱟᱹᱱᱩᱜᱼᱟ
ᱦᱳᱭ ᱚᱱᱠᱟᱜᱮ ᱡᱟᱦᱟᱸᱮ ᱞᱮᱠᱟ ᱥᱤᱧ ᱟᱲᱟᱜ ᱥᱳᱲᱮ ᱨᱮᱱᱟᱜ ᱠᱟᱛᱷᱟᱢ ᱞᱟᱹᱭ ᱠᱮᱫᱟ ᱚᱱᱠᱟᱟᱜ ᱜᱮ ᱠᱟᱱᱛᱷᱟ ᱟᱲᱟᱜ ᱥᱳᱲᱮ ᱦᱚᱸ ᱟᱹᱰᱤ ᱢᱚᱸᱡᱽ ᱵᱩᱡᱷᱟᱹᱜᱼᱟ ᱡᱩᱫᱤ ᱟᱫᱣᱟ ᱪᱟᱣᱞᱮ ᱫᱟᱠᱟ ᱞᱮᱠᱟ ᱠᱟᱛᱮ ᱫᱟᱠᱟᱮ ᱞᱮᱠᱟ ᱤᱥᱤᱱ ᱠᱟᱛᱮ ᱛᱮ ᱚᱱᱟᱨᱮ ᱠᱟᱛᱷᱟ ᱤᱭᱟᱹ ᱰᱟᱝᱨᱟ ᱠᱟᱴᱟ ᱟᱲᱟᱜ ᱠᱩᱪᱤ ᱠᱩᱪᱤ ᱜᱮ ᱠᱟᱛᱮ ᱚᱱᱮ ᱡᱩᱫᱤ ᱥᱳᱲᱮ ᱢᱮᱥᱟ ᱜᱟᱱᱚᱜᱼᱟ ᱥᱮ ᱱᱚᱝᱠᱟ ᱥᱤᱵᱤᱞ ᱡᱟᱦᱟᱸ ᱫᱚ ᱚᱱᱟ ᱨᱮᱱᱟᱜ ᱥᱤᱵᱤᱞ ᱛᱮ ᱦᱤᱲᱤᱧ ᱜᱮ ᱵᱟᱝ ᱜᱟᱱᱚᱜᱼᱟ
ᱮᱠᱫᱚᱢ
ᱦᱩᱸ ᱟᱫᱚ ᱱᱮᱛᱟᱨ ᱨᱮᱱ ᱜᱤᱫᱽᱨᱟᱹ ᱠᱚᱫᱚ ᱚᱱᱟ ᱚᱱᱟ ᱠᱩ ᱥᱤᱵᱤᱞ ᱫᱚ ᱪᱮᱠᱟᱛᱮᱠᱚ ᱵᱩᱡᱷᱟᱹ ᱥᱷᱣᱟᱛ
ᱟᱫᱚ ᱧᱟᱢ ᱦᱚᱸ ᱵᱟᱝᱠᱚ ᱧᱟᱢᱮᱫ ᱫᱚ ᱱᱤᱛᱚᱜ ᱫᱚ ᱡᱩᱜ ᱜᱮ ᱚᱱᱟᱭᱮᱱᱟ ᱢᱟᱱᱮ ᱚᱱᱟ ᱫᱚ ᱵᱟᱝ ᱧᱟᱯᱟᱢ ᱠᱟᱱᱟ ᱥᱮ ᱡᱩᱫᱤ ᱠᱚ ᱧᱟᱢ ᱠᱮᱭᱟ ᱦᱩᱱᱟᱹᱝ ᱛᱟᱦᱚᱞᱮ ᱠᱷᱟᱱ ᱚᱱᱟ ᱠᱚ ᱡᱚᱢ ᱫᱟᱲᱮᱭᱟᱜ ᱠᱮᱭᱟ ᱚᱱᱟ ᱨᱮᱱᱟᱜ ᱥᱤᱵᱤᱞ ᱠᱚ ᱵᱩᱡᱷᱟᱹᱣ ᱠᱮᱭᱟ ᱟᱨ ᱱᱤᱛᱚᱜ ᱫᱚ ᱡᱟᱦᱟᱸ ᱟᱲᱟᱜ ᱜᱮ ᱧᱟᱢᱚᱜ ᱠᱟᱱᱟ ᱱᱚᱣᱟ ᱡᱮᱢᱚᱱ ᱠᱩᱞᱢᱤ ᱟᱲᱟᱜ ᱞᱟᱹᱭᱢᱮ ᱜᱟᱫᱷᱟᱹᱨᱤ ᱟᱲᱟᱜ ᱠᱚᱫᱚ ᱧᱟᱢᱚᱜ ᱠᱟᱱ ᱜᱮᱭᱟ ᱢᱮᱱᱠᱷᱟᱱ ᱱᱚᱣᱟ ᱠᱚᱫᱚ ᱦᱮᱸ ᱱᱚᱣᱟ ᱠᱚᱫᱚ ᱪᱟᱥ ᱨᱮᱱᱟᱜ ᱠᱟᱱᱟ ᱛᱚ ᱥᱟᱨ ᱪᱚᱯ ᱟᱛᱮᱜ ᱠᱚ ᱪᱟᱥᱮᱫᱼᱟ ᱢᱮᱱᱠᱷᱟᱱ ᱚᱱᱟ ᱦᱚᱸ ᱛᱤᱠᱤᱱ ᱵᱟᱹᱱᱩᱜᱼᱟ ᱱᱤᱛᱟᱨ ᱫᱚᱠᱚ ᱵᱷᱟᱹᱡᱤᱭᱜᱼᱟ ᱥᱩᱱᱩᱢ ᱠᱟᱛᱮᱫ ᱵᱷᱟᱹᱡᱤ ᱢᱮ ᱦᱮᱸ ᱚᱱᱟ ᱚᱱᱟ ᱥᱩᱱᱩᱢ ᱮᱢ ᱠᱮᱫᱟ ᱢᱟᱱᱮ ᱚᱱᱟ ᱫᱚ ᱟᱨᱦᱚᱸ ᱚᱸᱰᱮ ᱟᱢ ᱢᱟᱱᱮ ᱦᱚᱲᱢᱚ ᱞᱟᱹᱜᱤᱫ ᱛᱮᱫᱚ ᱮᱠᱫᱚᱢ ᱦᱮᱸ ᱚᱱᱟ ᱜᱩᱱ ᱫᱚ ᱟᱫᱚ ᱵᱟᱢ ᱧᱟᱢᱟ ᱦᱚᱲᱢᱚ ᱞᱟᱹᱜᱤᱫ ᱛᱮ ᱟᱢᱟᱜ ᱱᱟᱯᱟᱭᱟᱜ ᱫᱚ ᱵᱟᱝ ᱦᱩᱭᱩᱜᱼᱟ ᱵᱚᱨᱚᱝ ᱟᱨᱦᱚᱸ ᱵᱟᱹᱲᱤᱡ ᱮᱢ ᱟᱹᱜᱩ ᱠᱟᱜ ᱪᱮᱫᱟᱜ ᱥᱮ ᱟᱢ ᱥᱩᱱᱩᱢ ᱮᱢ ᱢᱮᱥᱟᱣᱟᱜᱼᱟ ᱥᱩᱱᱩᱢ ᱮᱢ ᱢᱮᱥᱟᱣᱫᱟ ᱥᱩᱱᱩᱢ ᱮᱢ ᱢᱮᱥᱟᱣᱟᱜ ᱠᱷᱟᱱ ᱫᱚ ᱟᱨᱦᱚ ᱟᱢᱟᱜ ᱦᱚᱲᱢᱚ ᱞᱟᱹᱜᱤᱫ ᱛᱮ ᱚᱱᱟᱫᱚ ᱵᱟᱹᱲᱤᱡ ᱠᱟᱱᱟ ᱵᱮᱥ ᱵᱟᱝ ᱠᱟᱱᱟ ᱮᱠᱫᱚᱢ ᱵᱮᱥ ᱫᱚ ᱛᱤᱠᱤ ᱡᱚᱢᱟᱜ ᱜᱮ ᱟᱹᱰᱤ
ᱦᱳᱭ ᱦᱳᱭ ᱞᱟᱦᱟᱛᱮᱱ ᱦᱚᱲ ᱟᱨᱚᱦᱚᱸ ᱠᱚᱲᱟᱭ ᱠᱚᱦᱚᱸ ᱵᱟᱝᱠᱚ ᱤᱭᱩᱥ ᱮᱫ ᱛᱟᱦᱮᱱᱟ ᱱᱚᱝᱠᱟ ᱫᱚᱥᱛᱟ ᱞᱳᱦᱟᱹ ᱨᱮᱱᱟᱜ ᱠᱚᱲᱟᱭ ᱫᱚ ᱛᱚᱠᱷᱚᱱ ᱫᱚ ᱛᱟᱦᱮᱸ ᱠᱟᱱᱟ ᱛᱚ ᱪᱮᱞᱟᱝ ᱦᱟᱥᱟ ᱨᱮᱱᱟᱜ ᱪᱮᱞᱟᱝ ᱛᱟᱞᱮ ᱚᱸᱰᱮ ᱫᱚ ᱥᱩᱱᱩᱢ ᱨᱮᱱᱟᱜ ᱫᱚᱨᱠᱟᱨ ᱦᱚᱸ ᱵᱟᱝ ᱯᱟᱲᱟᱜ ᱠᱟᱱ ᱛᱟᱦᱮᱸᱱᱟ ᱦᱚᱸᱰᱟᱜ ᱠᱮᱫᱮᱫᱟ ᱠᱚ ᱟᱲᱟᱜ ᱰᱟᱹᱰᱩ ᱛᱮ ᱦᱚᱰᱟᱜ ᱠᱮᱫᱟ ᱚᱱᱟ ᱦᱚᱸ ᱟᱵᱟᱨ ᱦᱟᱥᱟ ᱨᱮᱱᱟᱜ ᱪᱮᱞᱟᱝ ᱠᱟᱴ ᱨᱮᱱᱟᱜ ᱰᱟᱹᱰᱩ ᱛᱮ ᱦᱚᱸᱰᱟᱜ ᱠᱮᱫᱟ ᱦᱮᱸ ᱟᱨ ᱛᱤᱠᱤ ᱥᱟ ᱛᱮ ᱮᱱᱠᱷᱟᱱ ᱵᱟᱨᱭᱟ ᱜᱟᱱ ᱨᱟᱹᱥᱩᱱᱮ ᱮᱢᱟᱫᱟ ᱵᱟᱝᱠᱷᱟᱱ ᱢᱟᱨᱤᱪ ᱟᱨᱮ ᱟᱬᱜᱳ ᱠᱮᱫᱟ
ᱟᱨᱦᱚ ᱱᱚᱛᱮ ᱦᱮᱸ ᱟᱨᱦᱚ ᱱᱚᱛᱮ ᱦᱮᱸᱥᱟᱜ ᱟᱲᱟᱜ ᱦᱮᱸ ᱚᱱᱟ ᱛᱚ ᱵᱟᱝᱠᱚ ᱡᱚᱢᱮᱫ ᱜᱮᱭᱟ ᱦᱮᱸᱥᱮ ᱟᱲᱟᱜ ᱠᱚ ᱫᱤᱱ ᱫᱤᱱᱛᱮ ᱱᱚᱣᱟ ᱠᱚ ᱡᱚᱢᱼᱟ
ᱪᱟᱵᱟ ᱦᱤᱡᱩᱜ ᱠᱟᱱᱟ
ᱦᱮᱥᱟᱜ ᱫᱟᱨᱮ ᱢᱮᱱᱟᱜ ᱨᱮᱦᱚᱸ ᱢᱮᱱᱠᱷᱟᱱ ᱦᱮᱸᱥᱟᱜ ᱟᱲᱟᱜ ᱡᱮ ᱡᱚᱢ ᱦᱩᱭᱩᱜᱼᱟ ᱚᱱᱟ ᱫᱚ ᱦᱚᱲ ᱩᱭᱦᱟᱹᱨ ᱜᱮ ᱵᱟᱝᱠᱚ ᱩᱭᱦᱟᱹᱨᱮᱜᱼᱟ
ᱵᱟᱝ ᱱᱚᱜᱼᱚᱭ ᱡᱮ ᱱᱤᱢ ᱟᱲᱟᱜ ᱠᱤᱪᱷᱩ ᱫᱤᱱ ᱞᱟᱦᱟ ᱦᱟᱹᱵᱤᱡ ᱯᱟᱨᱚᱢᱮᱱᱟ ᱱᱤᱛᱚᱜ ᱫᱚ ᱱᱤᱢ ᱥᱟᱠᱟᱢ ᱢᱟᱨᱟᱲᱟᱝ ᱠᱟᱱᱟ ᱡᱚᱠᱷᱚᱱ ᱵᱟᱞᱮᱜ ᱜᱮ ᱛᱟᱦᱮᱸᱱᱟ ᱚᱱᱟ ᱱᱤᱢ ᱟᱲᱟᱜ ᱢᱤᱫ ᱚᱠᱛᱚ ᱛᱚ ᱥᱮᱛᱟᱜ ᱨᱮ ᱵᱮᱸᱜᱟᱲ ᱥᱚᱸᱜᱮ ᱛᱤᱠᱤ ᱠᱟᱛᱮ ᱡᱚᱢ ᱵᱟᱝᱠᱷᱟᱱ ᱢᱟᱞᱦᱟᱱ ᱥᱚᱸᱜᱮ ᱨᱮᱱ ᱜᱤᱫᱽᱨᱟᱹ ᱠᱚᱫᱚ ᱚᱱᱟ ᱠᱚᱫᱚ ᱦᱳᱭ ᱟᱹᱞᱩ ᱥᱚᱸᱜᱮ ᱦᱚᱸ ᱵᱟᱝᱠᱚ ᱡᱚᱢ ᱮᱫᱟ
ᱦᱮᱸ ᱛᱟᱯᱚᱨ ᱡᱚᱢ ᱚᱱᱟ ᱠᱚ ᱦᱤᱲᱤᱧ ᱠᱟᱫ ᱠᱟᱱᱟ
ᱚᱱᱟᱛᱮ ᱟᱨ ᱦᱚᱲᱢᱚ ᱨᱮ ᱨᱳᱜᱽ ᱵᱤᱜᱷᱤᱱ ᱦᱚᱸ ᱡᱟᱹᱥᱛᱤᱜ ᱠᱟᱱᱟ
ᱮᱠᱫᱚᱢ ᱮᱠᱫᱚᱢ ᱱᱚᱣᱟ ᱠᱚ ᱠᱤᱱᱛᱩ ᱦᱤᱱᱟᱹ ᱱᱤᱭᱟᱹᱮ ᱡᱚᱢ ᱜᱮ ᱚ ᱡᱚᱛᱚ ᱠᱷᱚᱱᱟᱜ ᱢᱟᱨᱟᱝ ᱚᱱᱟᱜᱮᱛᱚ ᱨᱳᱜᱽ ᱟᱡᱟᱨ ᱫᱚᱭ ᱟᱹᱜᱩᱭᱮᱫᱼᱟ ᱦᱮᱸ ᱯᱟᱹᱦᱤᱞ ᱦᱚᱲᱟᱜ ᱩᱱᱟᱹᱜ ᱨᱳᱜᱽ ᱟᱡᱟᱨ ᱵᱟᱝ ᱛᱟᱦᱮᱸ ᱠᱟᱱᱟ ᱚᱱᱠᱟ ᱵᱟᱠᱚ ᱡᱚᱢᱮᱫ ᱛᱟᱦᱮᱸᱜ ᱦᱤᱱᱟᱹ ᱱᱤᱭᱟᱹ
ᱦᱳᱭ ᱦᱳᱭ ᱚᱱᱟᱜᱮ ᱴᱷᱤᱠ ᱜᱮᱭᱟ ᱛᱟᱦᱚᱞᱮ ᱜᱚᱢᱠᱮ ᱟᱫᱚ ᱛᱤᱦᱤᱧ ᱫᱚ ᱱᱚᱝᱠᱟ ᱜᱮ ᱨᱚᱯᱚᱲ ᱦᱩᱭᱩᱜᱼᱟ
ᱦᱳᱭ ᱟᱨᱦᱚᱸ ᱫᱚᱦᱲᱟ ᱛᱮᱞᱟᱝ ᱮᱠᱫᱚᱢ ᱮᱠᱫᱚᱢ
ᱦᱳᱭ ᱢᱟ ᱛᱚ ᱦ ᱡᱚᱦᱟᱨ ᱜᱮ